ᱦᱮᱸ ᱵᱳᱭᱦᱟ ᱦᱳᱭ ᱦᱳᱭ ᱜᱚᱝᱜᱷᱟ ᱞᱟᱝ ᱞᱟᱹᱭᱮᱫ ᱛᱟᱦᱮᱸᱱᱟ ᱦᱮᱸᱥᱮ ᱟᱫᱚ ᱚᱱᱮ ᱡᱟᱦᱟᱸᱧ ᱞᱟᱹᱭᱼᱼ ᱠᱟᱹᱡ ᱟᱞᱮ ᱥᱮᱫ ᱫᱚ ᱦᱚ ᱚᱝᱠᱟ ᱞᱚᱞᱚ ᱫᱟᱜ ᱛᱮᱞᱮ ᱞᱚᱞᱚ ᱠᱚ ᱛᱟᱦᱮᱱᱟ᱾ ᱟᱨ
ᱟᱪᱪᱷᱟ ᱟᱨ ᱮᱡᱟᱹ ᱠᱚᱫᱚ ᱛᱟᱦᱚᱞᱮᱼᱼ ᱟᱞᱮᱥᱮᱫ ᱡᱳᱢᱚᱱ ᱟᱞᱮ ᱡᱮᱢᱚᱱ ᱦᱳᱥᱴᱮᱞ ᱨᱮᱞᱮ ᱛᱟᱦᱮᱸ ᱠᱟᱱᱟ ᱟᱫᱚ ᱦᱟᱱᱛᱮ ᱥᱟᱺᱜᱤᱧ ᱫᱤᱥᱚᱢ ᱥᱮᱫ ᱨᱮᱱ ᱜᱤᱫᱽᱨᱟᱹ ᱠᱚ ᱛᱟᱦᱮᱸ ᱠᱟᱱᱟ ᱟᱹᱰᱤ ᱥᱟᱺᱜᱤᱧ ᱨᱮ᱾ ᱟᱫᱚ ᱩᱱᱠᱩ ᱢᱟ ᱚᱱᱠᱟ ᱜᱚᱴᱟ ᱛᱮᱜᱮ ᱠᱚ ᱩᱛᱩ ᱠᱮᱫ ᱠᱚᱣᱟ ᱛᱟᱦᱚᱞᱮ ᱟᱵᱮᱱ ᱥᱮᱫ ᱫᱚ ᱜᱚᱴᱟ ᱛᱮᱠᱚ ᱩᱛᱩ ᱵᱟᱲᱟᱣ ᱠᱟᱜ ᱠᱚᱣᱟ᱾ ᱯᱟᱨᱚᱠᱚᱡ
ᱵᱟᱝᱼᱟ ᱵᱚᱭᱦᱟ ᱜᱚᱴᱟ ᱫᱚ ᱟᱸᱡᱚᱢ ᱫᱩᱧ ᱟᱸᱡᱚᱢ ᱟᱠᱟᱫ ᱠᱚᱣᱟ᱾ ᱡᱮ ᱜᱚᱴᱟ ᱛᱮᱠᱚ ᱩᱛᱩ ᱠᱚ ᱛᱟᱦᱮᱱᱟ᱾ ᱟᱫᱚ ᱵᱚᱭᱦᱟ
ᱦᱩᱸ
ᱜᱳᱴᱟ ᱛᱮᱠᱚ ᱩᱛᱩ ᱠᱚᱣᱟ ᱫᱚ ᱱᱚᱣᱟ ᱥᱚᱲᱚᱢ ᱫᱚ ᱚᱠᱟᱴᱷᱮᱡ ᱵᱷᱤᱛᱤᱨ ᱨᱮ ᱮᱼ ᱥᱮᱭᱟ ᱜᱮᱭᱟᱭ ᱥᱮ ᱡᱤᱠᱟᱹ ᱜᱮᱭᱟᱭ ᱦᱮᱸᱥᱮ ᱚᱱᱟ ᱫᱚ ᱵᱟᱲᱟᱭ ᱵᱟᱝ ᱛᱟᱦᱮᱸ ᱛᱟ ᱞᱚᱥᱚᱫ ᱠᱚ ᱟᱭᱟ ᱚᱱᱟ ᱡᱟᱦᱟᱸ ᱪᱮᱛᱟᱱ ᱨᱮ ᱞᱚᱥᱚᱫ ᱠᱚ ᱞᱟᱴᱷᱟ ᱠᱚᱜᱼᱟ, ᱢᱤᱫᱴᱮᱱ ᱵᱷᱷᱟᱞᱤ ᱵᱟᱝ ᱵᱩᱡᱩᱜᱼᱟ᱾ ᱚᱱᱟ ᱫᱚ ᱚᱠᱟ ᱞᱮᱠᱟ ᱢᱟᱱᱮ ᱡᱚᱢ ᱛᱮᱦᱚᱸ ᱛᱚ ᱵᱮᱥ ᱴᱷᱤᱠ ᱵᱟᱢ ᱵᱩᱡᱷᱟᱹᱜᱼᱟ᱾
ᱟᱡ ᱦᱚᱸ ᱟᱫᱚ ᱩᱱᱤ ᱡᱟᱦᱟᱸᱭ ᱨᱚᱠᱚᱡᱮ ᱮᱢ ᱩᱛᱩᱭᱮ ᱟᱠᱟᱱᱟ, ᱩᱱᱤ ᱦᱚᱸ ᱨᱚᱠᱚᱡ ᱵᱷᱤᱛᱤᱨ ᱨᱮᱦᱚᱸ ᱛᱚ ᱞᱚᱥᱚᱫ ᱛᱟᱦᱮᱱᱟ ᱩᱱᱤ ᱡᱚᱢ ᱠᱟᱜᱟᱭ ᱨᱚᱠᱚᱡ᱾ ᱪᱤᱠᱟᱹᱛᱮᱢ ᱡᱚᱢᱭᱟ᱾ ᱚᱱᱟ
ᱟᱪᱪᱷᱟ ᱛᱚᱵᱮ ᱚᱱᱟ ᱦᱚᱸ ᱠᱟᱱ ᱜᱮᱭᱟ᱾ ᱞᱚᱥᱚ ᱞᱚᱥᱚ ᱵᱩᱡᱩᱜ ᱛᱟᱦᱮᱱᱟ᱾ ᱟᱫᱚ ᱚᱱᱟ ᱠᱷᱟᱹᱛᱤᱨ ᱛᱮ ᱟᱞᱮ ᱫᱚ ᱡᱟᱹᱥᱛᱤ ᱜᱮ ᱫᱚ ᱯᱟᱞᱮ ᱚᱱᱠᱟ ᱠᱟᱛᱮ ᱫᱚ ᱵᱟᱞᱮ ᱡᱚᱢ ᱠᱚ ᱛᱟᱦᱮᱱᱟ᱾ ᱛᱚᱵᱮ ᱵᱳᱭᱦᱟ ᱚᱱᱟ ᱢᱟ ᱴᱷᱤᱠ ᱜᱮᱭᱟ ᱨᱚᱠᱚᱡ ᱫᱚ ᱟᱢ ᱫᱚᱠᱩ ᱜᱩᱝᱜᱷᱟ ᱫᱚ ᱛᱤᱱᱟᱹᱜ ᱞᱟᱹᱴᱩ ᱞᱟᱹᱴᱩᱢ ᱧᱟᱢ ᱟᱠᱟᱫ ᱠᱚᱣᱟ᱾ ᱧᱮᱞ ᱟᱠᱟᱫ ᱠᱚ ᱤᱧ ᱫᱚ ᱥᱟᱹᱨᱤ ᱠᱟᱛᱷᱟᱧ ᱞᱟᱹᱭ ᱠᱷᱟᱡ ᱵᱟᱠᱚ ᱯᱤᱛᱩᱜᱼᱟ ᱡᱮ ᱩᱱᱟᱹᱜ ᱢᱟᱨᱟᱝ ᱜᱚᱸᱜᱷᱟᱧ ᱧᱟᱢ ᱠᱟᱜ ᱠᱳᱣᱟ ᱡᱟᱦᱟᱸ ᱫᱚ ᱠᱨᱤᱠᱮᱴ ᱵᱚᱞ ᱠᱷᱚᱡ ᱦᱚᱸ᱾ ᱟᱨᱚ ᱞᱟᱹᱴᱩ ᱠᱨᱤᱠᱮᱴ ᱵᱚᱞᱮᱢ ᱧᱮᱞ ᱠᱟᱜ ᱜᱮᱭᱟ᱾ ᱚᱱᱟ ᱠᱷᱚᱱ ᱦᱚᱸ ᱟᱨᱚ ᱞᱟᱹᱴᱩ᱾
ᱟᱪᱪᱷᱟ ᱩᱱᱟᱹᱜ ᱞᱟᱹᱴᱩ ᱞᱟᱹᱴ᱾ ᱛᱩ ᱠᱚᱫᱚ ᱵᱟᱝ ᱧᱮᱞ ᱵᱟᱲᱟ ᱦᱩᱭ ᱠᱟᱱᱟ ᱤᱧᱦᱳ ᱵᱟᱹᱧ ᱧᱮᱞ ᱵᱟᱲᱟ ᱟᱠᱟᱫ ᱠᱚᱣᱟ ᱩᱱᱟᱹᱜ ᱢᱟᱨᱟᱝ ᱛᱟᱦᱚᱞᱮ ᱩᱱᱠᱩ ᱫᱚ ᱚᱠᱟᱨᱮᱢ ᱚᱱᱠᱩ ᱚᱱᱠᱟ ᱠᱚ ᱫᱚ ᱚᱠᱟᱨᱮᱢ ᱧᱮᱞ ᱠᱮᱫ ᱠᱚ ᱩᱱᱟᱹᱜ ᱢᱟᱨᱟᱝ ᱞᱟ
ᱩᱱᱠᱩ ᱫᱚ ᱩᱱᱠᱩ ᱫᱚ ᱵᱚᱭᱦᱟ ᱦᱚᱸᱜᱼᱚᱭ ᱜᱟᱰᱟ ᱛᱚᱞ ᱠᱚᱨᱮ ᱱᱟᱹᱭ ᱛᱚᱞ ᱠᱚᱨᱮ ᱠᱚ ᱛᱟᱦᱮᱱ ᱜᱮᱭᱟ᱾
ᱟᱪᱪᱷᱟ ᱟᱪᱪᱷᱟ ᱩᱱᱟᱹᱜ ᱞᱟᱹᱴᱩ ᱩᱱ ᱩᱱᱟᱹᱜ ᱞᱟᱹᱴᱩ ᱞᱟᱹᱴᱩ ᱫᱚ ᱧᱮᱞ ᱛᱮ ᱜᱮ ᱛᱚᱢ ᱵᱚᱛᱚᱨᱚᱜᱼᱟ᱾ ᱡᱚᱠᱷᱮ ᱮᱢ ᱡᱮᱞᱤᱭᱟ ᱩᱱᱟᱹᱜ ᱢᱟᱨᱟᱝ ᱤ ᱜᱚᱝᱜᱷᱟ ᱫᱚ᱾ ᱵᱚᱛᱚᱨᱚᱜ ᱟᱢ ᱧᱮᱞ ᱛᱮᱜᱤ
ᱦᱩᱭ ᱵᱚᱭᱦᱟ ᱵᱚᱛᱚᱨ ᱫᱚ ᱡᱟᱦᱟᱸᱭ ᱵᱟᱭ ᱧᱮᱞ ᱵᱟᱲᱟ ᱟᱠᱟᱫ ᱠᱚᱣᱟ ᱩᱱᱤ ᱫᱚ ᱵᱚᱛᱚᱨᱚᱜ ᱜᱮᱭᱟ ᱵᱟᱝ ᱠᱷᱟᱱ ᱚᱱᱟ᱾ ᱟᱨᱚ ᱵᱚᱲᱚ ᱵᱚᱲᱚ ᱦᱚᱸᱠᱚ ᱢᱮᱱᱟᱜ ᱠᱚᱟᱜᱣᱟ ᱯᱷᱩᱴᱵᱚᱞ ᱩᱱᱛᱮ ᱛᱤᱛᱤ ᱦᱚᱸ ᱜᱚᱸᱜᱷᱟ ᱠᱚ ᱦᱩᱭᱩᱜ ᱫᱚᱢᱮ ᱞᱟᱹᱴᱩ ᱠᱚ ᱦᱩᱭᱩᱜ ᱠᱟᱱ ᱜᱮᱭᱟ᱾ ᱜᱚᱝᱜᱷᱟ ᱫᱚ ᱟ ᱚᱱᱟ ᱥᱟᱶᱛᱮ ᱡᱟᱦᱟᱸ ᱫᱚ, ᱱᱩᱠᱩ ᱦᱚᱨᱚ ᱠᱚ ᱞᱟᱹᱭ ᱜᱮ ᱦᱮᱸ ᱟᱢ ᱵᱚᱭᱦᱟ ᱵᱟᱢ ᱯᱟᱹᱛᱤᱭᱼᱟ᱾ ᱡᱮ ᱢᱤᱫᱴᱮᱱ ᱦᱚᱨᱚ ᱨᱮᱭᱟᱜ
ᱦᱮᱸ
ᱟᱸ ᱱᱚᱝᱠᱟ ᱦᱚᱞᱮ ᱤᱧ ᱢᱮᱸᱫ ᱛᱮᱧ ᱧᱮᱞ ᱠᱟᱫ ᱠᱚᱣᱟ ᱡᱟᱦᱟᱸ ᱫᱚ᱾ ᱱᱟᱹᱭᱨᱤᱧ ᱧᱮᱞ ᱠᱟᱫ ᱠᱚᱣᱟ ᱥᱳᱢᱩᱫᱚᱨᱚ ᱨᱮᱭᱟᱜ ᱠᱟᱛᱷᱟ ᱫᱚ ᱵᱟᱝ ᱠᱟᱱᱟ, ᱱᱟᱹᱭ ᱨᱮᱭᱟᱜ ᱚᱱᱟ ᱡᱟᱦᱟᱸ ᱟᱵᱩᱣᱟᱼᱜ ᱦᱩᱲᱩ ᱠᱚᱲᱟᱭ ᱵᱟᱝ ᱛᱟᱦᱮᱱᱟ ᱦᱮᱸᱥᱮ ᱞᱟᱹᱴᱩᱣᱟᱜ ᱦᱩᱲᱩ ᱠᱚᱲᱟᱨᱮ ᱚᱱᱟ ᱞᱟᱹᱴᱩᱣᱟᱜ ᱦᱩᱲᱩ ᱠᱚᱨᱟᱭ ᱡᱟᱦᱟᱸ ᱠᱚ ᱛᱟᱦᱮᱱ ᱚᱱᱟ ᱠᱚᱨᱟᱭ ᱛᱮ ᱢᱤᱫ ᱠᱚᱨᱟᱭ ᱢᱤᱫᱴᱮᱱ ᱦᱚᱲᱚ ᱜᱮ ᱩᱱᱟᱹᱜ ᱞᱟᱹᱴᱩ ᱫᱷᱟᱹᱵᱤᱡ ᱤᱧ ᱧᱮᱞ ᱟᱠᱟᱫ ᱠᱚᱣᱟ᱾
ᱦᱮᱸ ᱚᱬ ᱦᱮᱸ ᱚᱩ ᱠᱩ ᱢᱟ ᱦᱚᱨᱚ ᱢᱟ ᱧᱮᱞ ᱵᱟᱲᱟ ᱦᱩᱭ ᱠᱟᱱ ᱜᱤᱭᱟ, ᱩᱱᱟᱹᱜ ᱞᱟᱹᱴᱩ ᱫᱚ ᱵᱟᱝ ᱨᱮᱦᱚᱸ ᱚᱱᱟ ᱯᱷᱳᱱ ᱠᱚᱨᱮ ᱧᱮᱞ ᱵᱟᱲᱟ ᱦᱩᱭ ᱟᱠᱟᱱᱟ᱾ ᱛᱟᱦᱚᱞᱮ ᱩᱱᱠᱩ ᱱᱤᱡᱮᱨᱟᱜ ᱢᱮᱫ ᱛᱮ ᱜᱮᱢ ᱧᱮᱞ ᱟᱠᱟᱫ ᱠᱚᱣᱟ ᱩᱱᱟᱹᱜ ᱞᱟᱹᱴᱩ
ᱦᱳᱭ ᱦᱳᱭ ᱦᱳᱭ ᱦᱳᱭ ᱮᱤ ᱛᱟᱦ ᱞᱮᱱᱟᱭ ᱚᱱᱠᱟ ᱜᱮ ᱦᱟᱸᱰᱮ ᱞᱟᱹᱭᱟᱢ ᱛᱚ ᱡᱮ ᱦᱟᱱᱮ ᱤᱭᱟᱹ ᱠᱩᱢᱟᱹᱝ ᱟᱜ ᱚᱲᱟᱜ ᱨᱮ ᱪᱟᱞᱟᱣ ᱦᱩᱭ ᱞᱮᱱ- ᱛᱚ ᱟᱨ ᱛᱚᱠᱷᱚᱱ ᱚᱱᱠᱟ ᱜᱮ ᱪᱟᱞᱟᱣ ᱟᱠᱟᱱᱟ᱾ ᱟᱨ ᱞᱟᱹᱭ ᱟᱠᱚ ᱥᱮᱫ ᱦᱚᱴᱟᱛ ᱮ ᱨᱟᱠᱟᱵ ᱟᱠᱟᱱᱟ ᱜᱷᱩᱴᱩ ᱨᱮ᱾ ᱮᱢᱚᱱ ᱵᱮᱥ ᱴᱷᱤᱠᱮ ᱧᱮᱞ ᱮᱱᱟ ᱥᱮ ᱵᱚᱛᱚᱨᱜᱮ ᱵᱩᱡᱽ ᱮᱱᱟ ᱢᱮᱱᱟᱢ ᱦᱚᱨᱚ ᱫᱚ ᱵᱟᱝ ᱠᱟᱱᱟᱭ ᱡᱟᱹᱱᱤᱡ ᱵᱷᱩᱛ ᱠᱟᱱᱟᱭ ᱩᱱ ᱞᱟᱹᱴᱩ ᱵᱷᱚᱦᱚᱜ ᱛᱟᱭ ᱦᱚᱲ ᱩᱵ ᱠᱷᱚᱡ ᱦᱚᱸ ᱢᱟᱱᱮ ᱦᱚᱲ ᱩᱱᱛᱤᱛᱤᱡ ᱵᱚᱦᱚᱜ ᱛᱟᱭ ᱦᱮᱸᱥᱮ ᱟᱨ ᱵᱚᱛᱚᱨ ᱜᱮ ᱵᱩᱡᱽ ᱮᱱᱟ ᱢᱮᱱᱟᱢ ᱱᱤᱛᱚᱜ ᱜᱮ ᱡᱟᱹᱱᱤᱡ ᱤᱧ ᱥᱮᱫ ᱮ ᱧᱤᱨ ᱦᱤᱡᱩᱜ ᱠᱷᱟᱱ ᱯᱟᱪᱮᱫ ᱮ ᱜᱮᱨᱤᱧ
ᱦᱩᱸ ᱦᱩᱸ ᱟᱪᱪᱷᱟ ᱛᱟᱦᱚᱞᱮ ᱚ ᱛᱟᱦᱚᱞᱮ ᱩᱱᱤ ᱫᱚᱯᱮ ᱥᱟᱵ ᱞᱮᱫᱮᱭᱟ ᱥᱮᱯᱮ ᱪᱟᱞᱟᱣ ᱦᱚᱪᱚᱣᱟᱫᱮᱭᱟ᱾
ᱵᱟᱝ ᱵᱟᱝ᱾ ᱵᱟᱞᱮ ᱥᱟᱵ ᱟᱠᱟᱫᱮᱭᱟ ᱟᱨ ᱚᱠᱚᱭ ᱪᱟᱞᱟᱜ-ᱟ ᱩᱱ ᱢᱟᱨᱟᱝ-ᱤᱡ ᱥᱟᱵ ᱫᱚ ᱦᱮᱸᱥᱮ᱾ ᱵᱚᱛᱚᱨ ᱫᱚ ᱢᱤᱫᱴᱮᱱ ᱢᱮᱱᱟᱜ ᱟᱠᱟᱫ ᱜᱮᱭᱟ ᱟᱭᱟᱜ ᱦᱚᱸ ᱵᱚᱛᱚᱨ ᱢᱮᱱᱟᱜ ᱟᱠᱟᱫᱟ ᱱᱤᱡᱮᱨᱟᱜ ᱦᱚᱸ ᱵᱚᱛᱚᱨ ᱵᱚᱛᱚᱨ ᱫᱚ ᱢᱮᱱᱟᱜ ᱟᱠᱟᱫ ᱜᱮᱭᱟ ᱛᱚᱵᱮ ᱵᱚᱭᱦᱟ ᱚᱱᱟ ᱢᱟ ᱦᱩᱭᱮᱱ ᱦᱚᱨᱚ ᱥᱮᱸᱫᱽᱨᱟ ᱦᱮᱸᱥᱮ ᱦᱚᱨᱚ ᱠᱚ ᱛᱚᱵᱮ ᱵᱚᱭᱦᱟ ᱩᱱᱠᱩ ᱜᱩᱰᱩ ᱠᱚᱫᱚ ᱛᱤᱱᱟᱹᱜ ᱞᱟᱹᱴᱩ ᱞᱟᱹᱴᱩ
ᱦᱮᱸ ᱜᱩᱰᱩ ᱫᱚ ᱟᱞᱮ ᱥᱮᱫ ᱫᱚ ᱟᱹᱰᱤ ᱢᱟᱨᱟᱝ ᱜᱮᱧ ᱧᱮᱞ ᱟᱠᱟᱫ ᱠᱚᱣᱟ ᱩᱱᱠᱩ ᱵᱩᱥ ᱜᱩᱰᱩ, ᱡᱟᱦᱟᱸ ᱠᱚ ᱢᱮᱛᱟ ᱠᱚ ᱩᱱᱠᱩ ᱜᱟᱰᱟ ᱠᱚᱨᱮ ᱠᱚ ᱛᱟᱦᱮᱸᱱᱟ᱾ ᱜᱟᱰᱟ ᱨᱮᱱᱟᱜ ᱞᱟᱴᱟ ᱫᱷᱟᱨᱮ ᱠᱚ ᱚᱱᱟ ᱵᱤᱥᱤ ᱵᱟᱠᱚ ᱵᱷᱩᱜᱟᱹᱜ-ᱟ ᱩᱱᱠᱩ ᱫᱚ᱾ ᱥᱩᱨ ᱧᱚᱜ ᱨᱮᱜᱮ ᱠᱚ ᱛᱟᱦᱮᱱᱟ ᱡᱮᱢᱚᱱ ᱢᱟᱴᱷ ᱨᱮᱱ ᱫᱚ ᱠᱟᱹᱴᱤᱡ ᱥᱟᱺᱜᱤᱧ ᱧᱚᱜ ᱠᱚ ᱵᱷᱩᱜᱟᱹᱜ-ᱟ, ᱟᱨ ᱱᱩᱠᱩ ᱫᱚ ᱩᱱᱟᱹᱜ ᱥᱟᱺᱜᱤᱧ ᱵᱟᱠᱚ ᱵᱷᱩᱜᱟᱹᱜ-ᱟ ᱛᱟᱦᱚᱞᱮ ᱟᱢ ᱫᱚ ᱛᱟᱦᱚᱞᱮᱢ ᱧᱮᱞ ᱟᱠᱟᱫ ᱠᱚᱣᱟ ᱥᱮ ᱵᱟᱝ ᱚᱱᱟ ᱞᱟᱹᱴᱩ ᱞᱟᱹᱴᱩ ᱠᱚ ᱜᱩᱰᱩ ᱠᱚ?
ᱦᱚᱭ ᱵᱚᱭᱦᱟ ᱤᱧ ᱱᱩᱠᱩᱧ ᱧᱮᱞ ᱟᱠᱟᱫ ᱠᱚᱣᱟ ᱟᱹᱰᱤ ᱞᱟᱹᱴᱩ ᱞᱟᱹᱴᱩ ᱠᱚ, ᱛᱟᱦᱮᱱ ᱜᱮᱭᱟ ᱟᱨᱚ ᱡᱟᱹᱥᱛᱤ ᱠᱚ ᱢᱟᱨᱟᱝᱚᱜ ᱜᱮᱭᱟ ᱡᱟᱦᱟᱸᱭ ᱫᱚ ᱠᱩᱞᱟᱹᱭ ᱥᱮ ᱯᱩᱥᱤ ᱠᱷᱚᱱ ᱦᱚᱸ ᱟᱨᱦᱚᱸ ᱢᱟᱨᱟᱝ ᱠᱚ ᱧᱮᱞᱚᱜ-ᱟ ᱦᱮᱸᱥᱮ ᱩᱱᱠᱩ ᱜᱩᱰᱩ ᱫᱚ ᱡᱚᱢ ᱨᱮᱦᱚᱸ ᱟᱹᱰᱤ ᱠᱚ ᱥᱤᱵᱤᱞ ᱜᱮᱭᱟ ᱩᱱᱠᱩ ᱫᱚ ᱵᱤᱥᱤᱨ ᱵᱷᱟᱜᱽ ᱵᱷᱩᱜᱟᱹᱜ ᱨᱮᱫᱚ ᱵᱟᱢ ᱧᱟᱢ ᱠᱚᱣᱟ᱾ ᱜᱮᱭᱟ ᱩᱱᱠᱩ ᱫᱚ ᱛᱩᱠᱟᱹᱭ ᱞᱮᱠᱟ ᱠᱚ ᱛᱮᱭᱟᱨ ᱠᱟᱜ ᱛᱟᱦᱮᱱᱟ ᱟᱨ ᱵᱷᱩᱜᱟᱹᱜ ᱦᱚᱸ ᱠᱚ ᱵᱷᱩᱜᱟᱹᱜ ᱜᱮᱭᱟ ᱟᱫᱚ ᱵᱮᱥᱤᱨ ᱵᱷᱟᱜᱽ ᱵᱟᱭᱨᱮ ᱨᱮ ᱜᱟᱰᱟ ᱥᱳᱲᱮ ᱠᱚᱨᱮᱢ ᱧᱮᱞ ᱠᱚᱣᱟ ᱟᱛᱮᱱ ᱟᱹᱛᱤᱧ ᱵᱟᱲᱟᱭᱟᱠᱚ ᱦᱮᱸᱥᱮ ᱧᱮᱞ ᱛᱮᱦᱚᱢ ᱵᱚᱛᱚᱨᱚᱜ-ᱟ ᱡᱮ ᱪᱤᱞᱤ ᱠᱟᱱᱟᱭ? ᱠᱩᱞᱟᱹᱭ ᱞᱮᱠᱟᱢ ᱧᱮᱞᱮᱭᱟ ᱯᱩᱥᱤ ᱞᱮᱠᱟ ᱨᱩᱸᱰᱟᱹ ᱞᱮᱠᱟᱢ ᱧᱮᱞᱮᱭᱟ ᱟᱨᱮᱢ ᱧᱮᱞᱮ ᱠᱷᱟᱱ ᱱᱩᱭ ᱜᱩᱰᱩ ᱠᱟᱱᱟᱭ ᱟᱫᱚ ᱵᱚᱭᱦᱟᱢ ᱡᱚᱢ ᱵᱟᱲᱟ ᱟᱠᱟᱫ ᱠᱚᱣᱟ ᱱᱩᱠᱩ ᱜᱩ‍ᱰᱩ?
ᱦᱮᱸ ᱦᱮᱸ ᱟᱞᱮ ᱥᱮᱫ ᱫᱚᱧ ᱩᱱᱤ ᱫᱚ ᱩᱱᱠᱩ ᱫᱚᱧ ᱡᱚᱢ ᱵᱟᱲᱟ ᱠᱚᱣᱟ ᱪᱮᱫᱟᱜ ᱵᱟᱝ ᱥᱮ ᱟᱫᱚ ᱟᱞᱮ ᱥᱮᱫ ᱢᱟ ᱟᱞᱮ ᱚᱱᱟ ᱥᱩᱨ ᱥᱮᱫ ᱨᱮᱜᱮ ᱜᱟᱰᱟ ᱠᱚ ᱢᱮᱱᱟᱜ-ᱟ ᱛᱚ ᱟᱫᱚ ᱟᱞᱮ ᱦᱚᱸᱞᱮ ᱥᱮᱸᱫᱽᱨᱟ ᱠᱚᱫᱚᱞᱮ ᱪᱟᱞᱟᱣ ᱵᱟᱲᱟ ᱟᱠᱟᱱᱟ ᱜᱩᱰᱩ ᱥᱮᱸᱫᱽᱨᱟ ᱠᱚᱫᱚ᱾ ᱟᱨ ᱢᱟᱴᱷ ᱨᱮᱱ ᱦᱚᱸᱞᱮ ᱛᱟᱲᱟᱣ ᱵᱟᱲᱟ ᱟᱠᱟᱫ ᱠᱚᱣᱟ ᱥᱟᱶᱛᱮ ᱩᱱᱠᱩ ᱞᱟᱴᱟ ᱠᱚᱞᱮ ᱧᱮᱞ ᱵᱟᱲᱟ ᱟᱠᱟᱫᱟ ᱧᱟᱢ ᱦᱚᱸ ᱞᱮ ᱧᱟᱢ ᱟᱠᱟᱫ ᱠᱚᱣᱟ ᱟᱨᱠᱤ᱾ ᱚᱱᱠᱟ ᱜᱮ ᱟᱨ ᱛᱟᱦᱚᱞᱮ ᱟᱯᱮ ᱫᱚ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ ᱚᱱᱠᱟ ᱜᱩᱰᱩ ᱥᱮᱸᱫᱽᱨᱟ ᱠᱚᱫᱚ ᱟᱨ ᱩᱱᱠᱩ ᱵᱩᱥ ᱜᱩᱰᱩ ᱠᱚ ᱢᱟᱨᱟᱝ ᱜᱩᱰᱩ ᱠᱚᱫᱚ ᱯᱮ ᱪᱮᱫᱠᱟ ᱛᱮᱯᱮ ᱜᱚᱡ ᱠᱚᱣᱟ?
ᱦᱳᱭ ᱵᱚᱭᱦᱟ ᱟᱞᱮ ᱫᱚ ᱩᱱᱠᱩ ᱥᱮᱸᱫᱽᱨᱟ ᱦᱚᱸᱞᱮ ᱪᱟᱞᱟᱜ ᱜᱮᱭᱟ ᱟᱨ ᱵᱷᱩᱥ ᱜᱩᱰᱩ ᱠᱚᱦᱚᱸ ᱞᱮ ᱜᱚᱡ ᱠᱚᱣᱟᱜ ᱥᱟᱱᱟᱢ ᱜᱩᱰᱩ ᱜᱮ ᱡᱚᱢ ᱫᱚᱞᱮ ᱡᱚᱢ ᱠᱚᱣᱟ ᱩᱱᱠᱩ ᱚᱲᱟᱜ ᱨᱮᱱ ᱡᱟᱦᱟᱸᱭ ᱵᱟᱠᱚ ᱜᱩᱰᱩ ᱵᱟᱠᱚ ᱛᱟᱦᱮᱸᱱᱟ, ᱩᱱᱠᱩ ᱜᱩᱰᱩ ᱵᱟᱫ ᱠᱟᱛᱮ ᱜᱮ ᱦᱮᱸᱥᱮ ᱵᱟᱫ ᱵᱟᱠᱤ ᱥᱟᱱᱟᱢ ᱜᱩᱰᱩ ᱜᱮᱞᱮ ᱡᱚᱢ ᱠᱚ ᱛᱟᱦᱮᱱ ᱜᱮᱭᱟ᱾ ᱟᱨ ᱵᱚᱭᱦᱟ ᱦᱩᱜ-ᱩᱠᱩ ᱜᱩᱰᱩ ᱡᱤᱞ ᱫᱚ ᱟᱢ ᱫᱚ ᱚᱠᱟ ᱚᱠᱛᱚ ᱵᱷᱟᱜᱤᱢ ᱠᱩᱥᱤᱭᱟᱜ-ᱟ ᱡᱟᱦᱟᱸ ᱫᱚ ᱦᱩᱲᱩ ᱨᱟᱠᱟᱵ ᱠᱟᱛᱮᱜ ᱛᱚᱠᱷᱚᱱ ᱫᱚ ᱵᱮᱥᱴᱷᱤᱠ ᱠᱚ ᱪᱩᱨᱵᱤ ᱠᱚᱜ-ᱟ ᱤᱛᱤᱞ ᱤᱛᱤᱞ ᱠᱚ ᱛᱟᱦᱮᱱᱟ ᱦᱮᱸᱥᱮ ᱛᱚᱠᱷᱚᱱᱮᱢ ᱠᱩᱥᱤᱭᱟᱜ-ᱟ ᱥᱮ ᱱᱮᱛᱟᱨ ᱫᱤᱱ ᱮᱢ ᱠᱩᱥᱤᱭᱟᱜ-ᱟ?
ᱟᱨ ᱱᱮᱛᱟᱨ ᱫᱤᱱ ᱫᱚ ᱩᱱᱟᱹᱜ ᱫᱚ ᱵᱟᱠᱚ ᱤᱛᱤᱞᱚᱜᱼᱟ ᱾ ᱡᱮᱢᱚᱱ ᱤᱭᱟᱹ ᱥᱚᱢᱚᱭ ᱫᱚ ᱡᱮᱢᱚᱱ ᱦᱩᱲᱩ ᱨᱟᱠᱟᱵ ᱠᱟᱛᱮᱫ ᱫᱚ ᱦᱩᱲᱩ ᱥᱚᱢᱚᱭ ᱫᱚ ᱩᱱ ᱥᱩᱚᱢᱚᱭ ᱫᱚ ᱯᱩᱨᱟᱹ ᱠᱚ ᱤᱛᱤᱞᱚᱜᱼᱟ᱾ ᱛᱟᱨ ᱯᱚᱨᱮ ᱟᱞᱮ ᱥᱮᱫ ᱢᱟ ᱵᱟᱫᱚᱢ ᱠᱚ ᱨᱚᱦᱚᱭ ᱜᱮᱭᱟ ᱛᱚ ᱚᱱᱟ ᱵᱟᱫᱚᱢ ᱥᱩᱢᱚᱭ ᱡᱚᱠᱷᱚᱡ ᱵᱟᱫᱚᱢ ᱠᱚ ᱩᱴᱠᱟᱹᱣᱟ ᱩᱱ ᱯᱩᱨᱟᱹ ᱠᱚ ᱤᱛᱤᱞᱚᱜ ᱜᱮᱭᱟ ᱩᱱᱠᱩ ᱫᱚ ᱟᱨᱠᱤ ᱩᱱᱟᱹᱜ ᱟᱹᱰᱤ ᱪᱚᱨᱚᱠ ᱠᱚ ᱵᱩᱡᱷᱟᱹᱜᱼᱟ ᱾ ᱟᱨ ᱟᱯᱮ ᱥᱮᱫ ᱫᱚ ᱚᱱᱠᱟ ᱵᱟᱫᱚᱢ ᱵᱟᱹᱫᱽ ᱠᱚᱨᱮ ᱫᱚᱠᱚ ᱧᱟᱢ ᱵᱟᱲᱟᱜ ᱜᱮᱭᱟ ᱥᱮ ᱵᱟᱝ ᱜᱩᱰᱩ ᱠᱚᱫᱚ?
ᱦᱳᱭ ᱵᱚᱭᱦᱟᱸ ᱟᱢᱫᱟᱜᱼᱼ ᱧᱟᱢᱚᱜᱼᱟ ᱧᱟᱢ ᱫᱚ ᱟᱨ ᱡᱟᱹᱥᱛᱤ ᱠᱚ ᱧᱟᱢᱚᱜᱼᱟ ᱟᱨ ᱟᱞᱮ ᱦᱚᱸ ᱵᱷᱟᱜᱤ ᱜᱮᱞᱮ ᱜᱚᱡ ᱥᱮᱸᱫᱽᱨᱟ ᱠᱚ ᱛᱟᱦᱮᱱ ᱜᱮᱭᱟ ᱟᱨ ᱩᱱᱠᱩ ᱫᱚ ᱥᱟᱹᱨᱤ ᱠᱟᱛᱷᱟᱧ ᱞᱟᱹᱭ ᱠᱷᱟᱱ ᱫᱚ ᱮᱸ ᱛᱚᱠᱷᱚᱱ ᱨᱮᱜᱤ ᱥᱮᱸᱫᱽᱨᱟ ᱨᱮ ᱵᱷᱟᱞᱮ ᱵᱩᱡᱩᱜᱼᱟ ᱟᱨ ᱛᱚᱠᱷᱚᱱ ᱜᱮ ᱟᱵᱚ ᱫᱚ ᱜᱩᱰᱩ ᱥᱮᱸᱫᱽᱨᱟ ᱞᱟᱜ ᱛᱤᱥ ᱛᱟᱵᱚᱱᱟ ᱪᱮᱫᱟᱜ ᱥᱮ ᱛᱚᱠᱷᱚᱱ ᱫᱚ ᱤᱛᱤᱞ ᱤᱛᱤᱞ ᱠᱚ ᱛᱟᱦᱮᱱᱟ ᱦᱮᱸ ᱥᱮ ᱾ ᱪᱚᱨᱵᱤ ᱠᱚ ᱛᱟᱦᱮᱱᱟ ᱚᱱᱟ ᱥᱟᱶᱛᱮ
ᱟᱪᱪᱷᱟ, ᱟᱪᱪᱷᱟ ᱾ ᱟᱪᱪᱷᱟ,
ᱟᱨ ᱥᱟᱶᱛᱮ ᱥᱟᱶᱛᱮ ᱦᱮᱸ ᱵᱚᱭᱦᱟ ᱚᱱᱟ ᱥᱟᱶᱛᱮ
ᱚ ᱟᱫᱚ ᱛᱟᱦᱞᱮ ᱤᱭᱟᱹ ᱠᱚᱫᱚ ᱚᱱᱠᱟ ᱤᱭᱟᱹ ᱠᱚᱫᱚ ᱪᱟᱞᱟᱣ ᱵᱟᱲᱟᱜ ᱜᱮᱭᱟ ᱯᱮ ᱥᱮ ᱵᱟᱝ ᱚᱱᱟ ᱡᱮᱢᱚᱱ
ᱦᱮᱸ ᱪᱟᱞᱟᱜ ᱜᱮᱭᱟ ᱞᱮ ᱡᱮ ᱡᱟᱢᱩᱲᱩ ᱥᱮᱸᱫᱽᱨᱟ ᱠᱚᱦᱚᱸ ᱡᱟᱢᱩᱲᱩ ᱥᱮᱸᱫᱽᱨᱟ ᱠᱚᱦᱚᱸ ᱞᱮ ᱪᱟᱞᱟᱜ ᱜᱮᱭᱟ᱾ ᱚᱱᱟ ᱥᱟᱶᱛᱮ ᱡᱟᱹᱥᱛᱤ ᱜᱮ ᱥᱮᱸᱫᱽᱨᱟ ᱞᱮ ᱪᱟᱞᱟᱜ ᱜᱮᱭᱟ᱾ ᱮ ᱟᱞᱮ ᱞᱮ ᱧᱮᱞ ᱠᱚ ᱛᱟᱦᱮᱸᱱᱟ ᱡᱮ ᱚᱱᱠᱟ ᱜᱮ ᱜᱩᱰᱩ ᱥᱮᱸᱫᱽᱨᱟ ᱡᱮ ᱡᱟᱢᱨᱩ ᱥᱮᱸᱫᱽᱨᱟ ᱞᱮ ᱪᱟᱞᱟᱜ ᱛᱟᱦᱮᱱ ᱜᱮᱭᱟ ᱟᱞᱮ ᱡᱚᱢ ᱦᱚᱸᱞᱮ ᱡᱚᱢ ᱠᱚ ᱛᱟᱦᱮᱱ ᱜᱮᱭᱟ᱾
ᱟᱪᱪᱷᱟ ᱟᱪᱪᱷᱟ ᱟᱨ ᱟᱨ ᱤᱭᱟᱹ ᱠᱚᱫᱚ ᱛᱟᱦᱞᱮ ᱦᱮᱸ ᱟᱞᱮ ᱦᱚᱸᱞᱮ ᱥᱮᱸᱫᱽᱨᱟᱭ ᱜᱮᱭᱟ ᱟᱫᱚ ᱟᱞᱮ ᱥᱮᱫ ᱫᱚ ᱡᱟᱢᱲᱩ ᱫᱚᱠᱚ ᱧᱟᱢᱚᱜ ᱜᱮᱭᱟ ᱩᱰᱩᱝ ᱵᱟᱲᱟᱜ ᱜᱮᱭᱟ ᱠᱚ ᱟᱫᱚ ᱩᱱᱠᱩ ᱜᱮᱞᱮ ᱜᱚᱡ ᱵᱟᱲᱟ ᱠᱚ ᱜᱮᱭᱟ᱾ ᱟᱫᱚ ᱟᱯᱮ ᱥᱮᱫ ᱫᱚ ᱪᱮᱜᱠᱟ? ᱩᱱᱠᱩ ᱫᱚ ᱥᱮᱸᱫᱽᱨᱟ ᱪᱟᱞᱟᱣ ᱦᱩᱭᱩᱜ ᱜᱮᱭᱟ ᱥᱮ ᱚᱱᱠᱟ ᱧᱟᱢ ᱦᱚᱸᱠᱚ ᱧᱟᱢᱚᱜ ᱜᱮᱭᱟ? ᱟᱪᱪᱷᱟ ᱡᱟᱢ
ᱦᱮᱸᱛᱚ ᱟᱫᱚ ᱡᱟᱢᱲᱩ ᱛᱚ ᱟᱹᱰᱤ ᱱᱟᱯᱟᱭ ᱠᱚ ᱧᱮᱞᱚᱜ ᱛᱟᱦᱮᱸᱱᱟ ᱟᱨ ᱡᱚᱢ ᱠᱚᱛᱮ ᱦᱚᱸ ᱵᱤᱧ ᱞᱮᱠᱟ ᱜᱮ ᱧᱮᱞ ᱛᱮ᱾ ᱟᱨ ᱵᱤᱥᱤᱨ ᱵᱷᱟᱜᱽ ᱦᱮ
ᱟᱹᱰᱤ ᱦᱚᱲ ᱜᱮᱠᱩ ᱜᱚᱡ ᱠᱚ ᱛᱟᱦᱮᱸᱱ ᱜᱮᱭᱟ᱾ ᱛᱚ ᱟᱯᱮᱫᱚ ᱚᱱᱠᱟ ᱞᱮᱠᱟ ᱯᱮ ᱥᱮᱸᱫᱽᱨᱟ ᱠᱚ ᱛᱟᱦᱮᱸᱱ ᱜᱮᱭᱟ ᱥᱮ ᱵᱟᱝᱟ?
ᱦᱮᱸ,
ᱦᱮᱸ ᱵᱚᱭᱦᱟ ᱟᱯᱮ ᱫᱚ ᱯᱮ ᱥᱮᱸᱫᱽᱨᱟ ᱠᱚ ᱛᱟᱦᱮᱸᱱ ᱜᱮᱭᱟ ᱥᱮ,
ᱦᱮᱸ ᱟᱞᱮ ᱦᱚᱸ ᱥᱮᱸᱫᱽᱨᱟ ᱫᱚᱞᱮ ᱪᱟᱞᱟᱜ ᱜᱮᱭᱟ᱾ ᱯᱩᱨᱟᱹ ᱵᱷᱩᱜᱟᱹᱜ ᱠᱚᱨᱮ ᱠᱚ ᱛᱟᱦᱮᱸᱱᱟ ᱛᱚ ᱟᱫᱚ ᱯᱩᱨᱟᱹ ᱢᱟᱨᱟᱝ ᱢᱟᱨᱟᱝ ᱠᱚ ᱟᱹᱰᱤ ᱢᱟᱨᱟᱝ ᱢᱟᱨᱟᱝ ᱠᱚ ᱛᱟᱦᱮᱸᱱ ᱜᱮᱭᱟ ᱡᱟᱢᱲᱩ ᱫᱚ᱾
ᱟᱪᱪᱷᱟ ᱛᱚᱵᱮ ᱵᱚᱭᱦᱟ ᱟᱹᱰᱤ ᱱᱟᱯᱟᱭ ᱮ ᱥᱮᱸᱫᱽᱨᱟ ᱠᱚ ᱛᱟᱦᱮᱸᱱ ᱜᱮᱭᱟ ᱯᱮ ᱡᱟᱢᱲᱩ ᱟᱨ ᱛᱚᱵᱮ ᱤᱭᱟᱹ, ᱡᱟᱹᱥᱛᱤ ᱞᱮᱠᱟ ᱛᱮ ᱥᱮᱸᱫᱽᱨᱟ ᱞᱮᱠᱷᱟᱱ ᱫᱚ ᱱᱟᱯᱟᱭᱚᱜ ᱜᱮᱭᱟ᱾ ᱡᱚᱢ ᱦᱚᱸ ᱟᱹᱰᱤ ᱥᱤᱵᱤᱞ ᱵᱩᱡᱩᱜ ᱜᱮᱭᱟ ᱦᱮᱸᱥᱮ᱾ ᱛᱚ ᱚᱱᱟ ᱥᱟᱶᱛᱮ ᱟᱫᱚ ᱟᱨᱚ ᱪᱮᱫ ᱠᱚ ᱡᱤᱞ ᱠᱚᱯᱮ ᱥᱮᱸᱫᱽᱨᱟᱭ ᱜᱮᱭᱟ?
ᱟᱞᱮ ᱫᱚ ᱚᱱᱠᱟ ᱤᱭᱟᱹ ᱠᱚᱫᱚ ᱩᱱᱠᱩ ᱛᱚᱨᱦᱚᱫ ᱠᱚᱞᱮ ᱤᱭᱟᱹ ᱠᱚᱣᱟ᱾ ᱟᱨ ᱤᱭᱟᱹ ᱠᱚ ᱛᱟᱯᱚᱨᱮ ᱩᱱᱠᱩ ᱪᱮᱞᱮ ᱠᱩᱞᱟᱹᱭ ᱠᱚᱞᱮ ᱥᱮᱸᱫᱽᱨᱟ ᱵᱟᱲᱟ ᱠᱚᱣᱟ᱾
ᱟᱪᱪᱷᱟ᱾ ᱟᱹᱰᱤ ᱱᱟᱯᱟᱭ ᱛᱚᱵᱮ ᱮᱱᱠᱷᱟᱱ ᱫᱚ ᱠᱩᱞᱟᱹᱭ ᱠᱚᱦᱚᱸᱯᱮ ᱥᱮᱸᱫᱽᱨᱟ ᱠᱚᱣᱟ᱾ ᱟᱨ ᱛᱚᱵᱮ ᱡᱚᱢᱲᱩ ᱡᱤᱞ ᱠᱚᱯᱮ ᱡᱚᱢ ᱜᱮᱭᱟ ᱥᱮ ᱵᱟᱝ?
ᱦᱮᱸ ᱡᱟᱢᱲᱩ ᱡᱤᱞ ᱠᱚᱫᱚ ᱠᱷᱩᱵ ᱠᱚᱢ ᱞᱮ ᱡᱚᱢ ᱜᱮᱭᱟ᱾ ᱟᱫᱚ ᱟᱯᱮ ᱫᱚ ᱪᱮᱫᱠᱟ ᱫᱚᱢᱮ ᱚᱱᱠᱟ ᱜᱮᱯᱮ ᱡᱚᱢ ᱜᱮᱭᱟ ᱥᱮ? ᱠᱚᱢ ᱧᱚᱜ ᱜᱮᱯᱮ ᱡᱚᱢ ᱜᱮᱭᱟ ᱠᱚᱢ ᱫᱷᱟᱨᱟ ᱜᱮ᱾
ᱦᱩᱸ ᱟᱞᱮ ᱡᱚᱢ ᱠᱚ ᱛᱟᱦᱮᱸᱱ ᱜᱮᱭᱟᱞᱮ ᱡᱟᱹᱥᱛᱤ ᱜᱮᱞᱮ ᱡᱚᱢ ᱠᱚ ᱛᱟᱦᱮᱱᱟ᱾ ᱟᱨ ᱟᱹᱰᱤ ᱵᱤᱥᱤ ᱞᱮ ᱡᱚᱢ ᱠᱚ ᱛᱟᱦᱮᱸᱱᱟ᱾ ᱟᱨ ᱱᱚᱝᱠᱟ ᱡᱟᱢᱲᱩ ᱫᱚ ᱧᱮᱞᱛᱮ ᱡᱚᱛᱚ ᱦᱚᱲ ᱫᱚ ᱵᱟᱠᱚ ᱠᱚ ᱴᱷᱟᱹᱣᱠᱟᱹ ᱫᱟᱲᱮ ᱟᱠᱚᱣᱟ ᱢᱮᱱᱛᱮ, ᱵᱤᱥᱮᱥ ᱞᱮᱠᱟᱛᱮ ᱧᱮᱞᱚᱜ ᱛᱟᱦᱮᱱᱟᱠᱚ ᱡᱮ ᱡᱟᱢᱲᱩ ᱜᱮᱞᱮ ᱜᱚᱡ ᱠᱚ ᱛᱟᱦᱮᱸᱱ ᱜᱮᱭᱟ᱾
ᱟᱪᱪᱷᱟ, ᱟᱪᱪᱷᱟ ᱟᱪᱪᱷᱟ ᱟᱪᱪᱷᱟ ᱟᱪᱪᱷᱟ᱾
ᱟᱪᱪᱷᱟ ᱛᱚᱵᱮ ᱵᱚᱭᱦᱟ ᱟᱯᱮ ᱛᱚ ᱦᱚᱜ-ᱚᱭ ᱡᱟᱢᱲᱩ ᱵᱟᱫ ᱠᱟᱛᱮᱫ ᱮᱴᱟᱜ ᱠᱚ ᱦᱚᱸ ᱚᱱᱠᱟᱱ ᱠᱚ ᱡᱤᱭᱟᱹᱞᱤ ᱠᱚᱫᱚᱯᱮ ᱡᱚᱢ ᱠᱚ ᱛᱟᱦᱮᱸ ᱜᱮᱭᱟ, ᱥᱮ ᱵᱟᱝ ᱡᱮᱢᱚᱱ ᱡᱷᱤᱠ ᱪᱮᱢᱮᱧ ᱠᱩ ᱦᱮᱸᱥᱮ᱾
ᱟᱫᱚ ᱟᱞᱮ ᱥᱮᱫ ᱢᱟ ᱚᱱᱠᱟ ᱡᱷᱤᱠ ᱠᱚᱫᱚ ᱵᱟᱠᱚ ᱧᱟᱢ ᱵᱟᱲᱟᱜ ᱜᱮ ᱟᱫᱚ ᱤᱭᱟᱹ ᱠᱚᱫᱚ ᱚᱱᱠᱟ ᱡᱮᱢᱚᱱ ᱪᱮᱢᱮᱧ ᱠᱚᱫᱚᱞᱮ ᱡᱚᱢ ᱵᱟᱲᱟ ᱠᱚᱜᱮᱭᱟ᱾
ᱟᱪᱪᱷᱟ ᱟᱹᱰᱤ ᱱᱟᱯᱟᱭ ᱛᱚᱵᱮ ᱦᱮᱸ ᱪᱮᱢᱮᱧ ᱯᱮ ᱡᱚᱢ ᱛᱟᱦᱮᱸᱱ ᱜᱮᱭᱟ᱾ ᱛᱚ ᱚᱱᱟ ᱥᱟᱶᱛᱮ ᱪᱮᱢᱮᱧ ᱡᱮᱞ ᱠᱚᱫᱚ ᱚᱠᱟ ᱞᱮᱠᱟᱯᱮ ᱵᱩᱡᱷᱟᱹᱣ ᱛᱟᱦᱮᱸᱱ ᱜᱮᱭᱟ?
ᱦᱮᱸ ᱟᱞᱮ ᱥᱮᱫ ᱢᱟ ᱩᱱᱠᱩ ᱯᱩᱨᱟᱹ ᱵᱷᱟᱜᱮ ᱜᱮ ᱵᱩᱡᱷᱟᱹᱜ ᱜᱮᱭᱟ ᱛᱟᱦᱚᱞᱮ ᱤᱭᱟᱹ ᱠᱚᱫᱚ ᱪᱮᱫ ᱟᱯᱮ ᱥᱮᱫ ᱫᱚ ᱡᱷᱤᱠ ᱠᱚᱠᱚ ᱧᱟᱢ ᱵᱟᱲᱟᱜ ᱜᱮᱭᱟ?
ᱦᱳᱭ ᱵᱚᱭᱦᱟ ᱡᱷᱤᱠ ᱫᱚ ᱟᱞᱮ ᱦᱳᱭ ᱦᱳᱲᱳ ᱨᱚᱦᱚᱭ ᱦᱳᱲᱳ ᱤᱨᱚᱜ ᱫᱤᱱ ᱠᱚ ᱧᱟᱢᱚᱜ ᱛᱟᱦᱮᱱ ᱜᱮᱭᱟ᱾ ᱟᱨ ᱵᱷᱟᱹᱜᱮ ᱯᱚᱨᱤᱢᱟᱱ ᱞᱟᱹᱜᱤᱞᱮ ᱥᱮᱸᱫᱽᱨᱟ ᱫᱚᱞᱮ ᱥᱮᱸᱫᱽᱨᱟ ᱠᱚ ᱛᱟᱦᱮᱸᱱ ᱜᱮᱭᱟ᱾ ᱚᱱᱟ ᱥᱟᱶᱛᱮ ᱟᱹᱰᱤ ᱡᱟᱹᱥᱛᱤ ᱜᱮᱞᱮ ᱥᱮᱸᱫᱽᱨᱟ ᱠᱚᱣᱟ ᱡᱷᱤᱠ ᱫᱚᱠᱚ ᱦᱤᱡᱩᱜ ᱠᱷᱟᱱ ᱫᱚ᱾ ᱟᱫᱚ ᱟᱯᱮᱜᱤ ᱚᱠᱟᱠᱟ ᱞᱮᱠᱟᱛᱮᱮ ᱡᱷᱤᱠ ᱡᱤᱞ ᱠᱚᱫᱚᱢ ᱡᱚᱢ ᱵᱟᱲᱟᱟᱣ ᱟᱠᱟᱜ-ᱟ ᱥᱮ ᱵᱟᱝᱟ᱾
ᱡᱷᱤᱠ ᱡᱤᱞ ᱫᱚ ᱵᱟᱝ ᱡᱚᱢ ᱵᱟᱲᱟ ᱦᱳᱭ ᱠᱟᱱᱟ ᱚᱱᱟ ᱫᱚ ᱪᱮᱫᱠᱟ ᱪᱮᱫᱞᱮᱠᱟ ᱵᱩᱡᱷᱟᱹᱜ-ᱟ ᱡᱷᱤᱠ
ᱡᱷᱤᱠ ᱡᱤᱞ ᱫᱚ ᱦᱮᱸ ᱠᱟᱹᱢᱤᱨᱮ ᱵᱷᱷᱟᱞᱤ ᱜᱮ ᱮᱢᱟ ᱟᱨ ᱨᱟᱱ ᱞᱮᱠᱟᱛᱮ ᱵᱷᱟᱞᱤᱜ ᱜᱮ ᱮᱢᱟ ᱦᱮᱸᱥᱮ᱾ ᱛᱚᱵᱮ ᱟᱯᱮ ᱥᱮᱫ ᱫᱚ ᱚᱠᱟ ᱞᱮᱠᱟ ᱡᱚᱢ ᱜᱮ ᱛᱟᱦᱮᱸᱱ ᱜᱮᱭᱟ ᱥᱮ ᱵᱟᱝ ᱡᱷᱤᱠ ᱡᱮᱞ ᱠᱚᱫᱚ?
ᱟᱞᱮ ᱥᱮᱫ ᱫᱚ ᱟᱫᱚ ᱡᱷᱤᱠ ᱡᱷᱤᱠ ᱜᱮᱛᱚ ᱵᱟᱠᱚ ᱧᱟᱢᱚᱜᱼᱟ ᱟᱫᱚ ᱟᱯᱮ ᱥᱮᱫ ᱫᱚ ᱪᱮᱫᱠᱟ ᱠᱚ? ᱧᱟᱢᱚᱜᱼᱟ
ᱟᱞᱮ ᱥᱮᱫ ᱦᱩᱭ ᱜᱮᱠᱚ ᱧᱟᱢᱚᱜ ᱜᱮᱭᱟ ᱟᱨ ᱡᱟᱹᱥᱛᱤ ᱦᱚᱸᱠᱚ ᱧᱟᱢ ᱫᱚᱠᱚ ᱧᱟᱢᱚᱜ ᱜᱮᱭᱟ ᱾ ᱟᱯᱮ ᱥᱮᱫ ᱜᱮ ᱚᱠᱟᱮ ᱞᱮᱠᱟ ᱠᱚ ᱧᱟᱢᱚᱜᱼᱟ?
ᱦᱩᱸ ᱟᱞᱮ ᱥᱮᱫ ᱢᱟ ᱚᱱᱠᱟ ᱡᱷᱤᱠ ᱫᱚ ᱵᱟᱠᱚ ᱧᱟᱢᱚᱜᱼᱟ ᱟᱫᱚ ᱩᱱᱠᱩ ᱫᱚ ᱪᱮᱫᱠᱟᱯᱮ ᱥᱟᱯᱷᱟ ᱠᱚᱣᱟ ᱥᱟᱯᱷᱟ ᱥᱩᱛᱨᱚ ᱢᱟ? ᱢᱮᱱᱟᱜ ᱜᱮᱭᱟ ᱠᱟᱹᱢᱤ
ᱟᱪᱪᱷᱟ ᱵᱚᱭᱦᱟ ᱟᱞᱮ ᱥᱮᱫ ᱦᱚᱸ ᱦᱤᱡᱩᱜ ᱫᱚᱠᱚ ᱦᱤᱡᱩᱜ ᱜᱮᱭᱟ᱾ ᱟᱨ ᱵᱷᱟᱜᱮ ᱯᱚᱨᱤᱢᱟᱱ ᱜᱮᱞᱮ ᱡᱚᱢ ᱫᱚᱞᱮ ᱡᱚᱢ ᱠᱚᱣᱟ ᱚᱱᱟ ᱥᱟᱶᱛᱮ ᱧᱮᱞᱚᱜᱼᱟ ᱡᱮ ᱦᱮᱸ ᱱᱩᱠᱩ ᱛᱩᱲ ᱜᱩᱰᱩ ᱛᱩᱲ ᱜᱩᱰᱩ ᱫᱚᱯᱮ ᱡᱚᱢ ᱠᱚ ᱛᱟᱦᱮᱸᱱ ᱜᱮᱭᱟ ᱥᱮ ᱵᱟᱝ?
ᱩᱱᱠᱩ ᱵᱷᱩᱥ ᱜᱩᱰᱩ ᱵᱟᱝᱜᱮ ᱵᱟᱞᱮ ᱡᱚᱢ ᱟᱠᱟᱫ ᱠᱚᱣᱟ ᱟᱫᱚ ᱟᱯᱮ ᱥᱮᱫ ᱫᱚᱯᱮ ᱡᱚᱢ ᱵᱟᱲᱟ ᱠᱚᱣᱟ?
ᱦᱳᱭ ᱦᱮᱸ ᱡᱚᱢ ᱫᱚᱞᱮ ᱡᱚᱢ ᱠᱚ ᱛᱟᱦᱮᱸᱱ ᱜᱮᱭᱟ ᱛᱩᱲᱩ ᱜᱩᱰᱩ ᱠᱚ᱾ ᱟᱨ ᱡᱟᱹᱥᱛᱤ ᱜᱮᱞᱮ ᱡᱚᱢ ᱠᱚ ᱛᱟᱦᱮᱸᱱᱟ, ᱟᱫᱚ ᱟᱯᱮ ᱜᱮ?
ᱟᱞᱮ ᱥᱮᱫ ᱫᱚ ᱚᱱᱠᱟ ᱫᱚ ᱵᱟᱠᱚ ᱧᱟᱢᱚᱜᱼᱟ ᱩᱱᱠᱩ ᱫᱚ ᱟᱫᱚ ᱚᱱᱟᱛᱮ ᱡᱚᱢ ᱠᱚᱫᱚ ᱵᱟᱝ ᱦᱩᱭᱩᱜ ᱜᱮᱭᱟ ᱡᱚᱢ ᱵᱟᱲᱟ ᱠᱚ᱾
ᱟᱪᱪᱷᱟ,
ᱦᱩᱸ,
ᱛᱚᱵᱮ ᱚᱱᱟ ᱞᱮᱠᱟᱛᱮ ᱚᱠᱟ ᱚᱠᱟ ᱡᱟᱭᱜᱟ ᱨᱮ ᱟᱯᱮ ᱫᱚᱯᱮ ᱡᱚᱢ ᱠᱚ ᱛᱟᱦᱮᱸᱱ ᱜᱮᱭᱟ ᱛᱚᱵᱮ ᱩᱱᱠᱩ ᱛᱩᱲ ᱜᱩᱰᱩ ᱠᱚᱫᱚ ᱵᱟᱯᱮ ᱡᱚᱢ ᱠᱚ ᱛᱟᱦᱮᱸᱱ ᱜᱮᱭᱟ?
ᱮᱸᱦᱮᱸᱜ ᱮᱸᱦᱮᱜ ᱟᱞᱮᱫᱚ ᱩᱱᱠᱩ ᱫᱚ ᱯᱟᱞᱮ ᱟᱞᱮ ᱥᱮᱫ ᱢᱟ ᱥᱮᱨᱚᱠᱚᱢ ᱛᱚᱠᱷᱚᱱ ᱫᱚ ᱵᱟᱹᱱᱩᱜ ᱠᱚᱣᱟ ᱥᱮ ᱟᱫᱚ ᱤᱱᱟᱹᱛᱮ ᱵᱟᱞᱮ ᱡᱚᱢ ᱵᱟᱲᱟ ᱠᱚᱜᱮᱭᱟ᱾ ᱟᱫᱚ ᱟᱨ ᱟᱯᱮ ᱥᱮᱫ ᱫᱚ ᱪᱮᱫ ᱞᱮᱠᱟ ᱠᱚ ᱧᱟᱢᱚᱜᱼᱟ ᱛᱟᱦᱚᱞᱮ ᱵᱤᱡᱤ ᱵᱟᱥᱟ ᱦᱚᱸᱠᱚ ᱧᱟᱢᱚᱜᱼᱟ ᱚᱱᱠᱟ?
ᱦᱳᱭ ᱦᱳᱭ ᱛᱟᱞᱮ ᱫᱟᱨᱮ ᱠᱚᱨᱮ ᱠᱚ ᱛᱟᱦᱮᱸᱱᱟ ᱟᱨ ᱥᱟᱶᱛᱮ ᱟᱹᱰᱤ ᱡᱟᱭᱜᱟ ᱠᱚᱨᱮ, ᱧᱟᱢ ᱫᱚᱞᱮ ᱧᱟᱢ ᱠᱟᱫ ᱠᱚ ᱜᱮᱭᱟ, ᱚᱱᱟ ᱥᱟᱶᱛᱮ
ᱟᱹᱰᱤ ᱨᱚᱠᱚᱢ ᱮᱸ ᱱᱩᱠᱩ ᱪᱮᱬᱮ ᱪᱤᱯᱩᱲᱤᱭᱟᱹ ᱯᱟᱣᱨᱟ ᱠᱚ ᱥᱮ ᱯᱚᱛᱟᱢ ᱠᱚᱫᱚᱞᱮ ᱡᱚᱢ ᱠᱚ ᱛᱟᱦᱮᱱ ᱜᱮᱭᱟ ᱾ ᱟᱯᱮᱜ ᱜᱮ ᱩᱱᱠᱩᱼᱼ ᱯᱟᱣᱨᱟ ᱠᱚ ᱯᱚᱛᱟᱢ ᱠᱚᱫᱚ ᱯᱮ ᱡᱚᱢ ᱠᱚ ᱛᱟᱦᱮᱱ ᱜᱮᱭᱟ ᱥᱮ ᱵᱟᱝ?
ᱟᱫᱚ ᱟᱞᱮ ᱫᱚ ᱯᱟᱣᱨᱟ ᱠᱚᱫᱚ ᱟᱞᱮ ᱚᱲᱟᱜ ᱨᱮᱜᱮ ᱢᱮᱱᱟᱜ ᱠᱚᱣᱟ, ᱟᱫᱚ ᱤᱱᱟᱹᱛᱮ ᱵᱟᱞᱮ ᱡᱚᱢ ᱠᱚᱜᱮᱭᱟ ᱾ ᱟᱫᱚ ᱟᱯᱮ ᱫᱚᱯᱮ ᱡᱚᱢ ᱵᱟᱲᱟ ᱠᱚᱣᱟ ᱥᱮ ᱪᱮᱫ ᱯᱟᱣᱨᱟ ᱠᱚᱫᱚ ᱾
ᱦᱳᱭ ᱯᱟᱣᱨᱟ ᱠᱚᱦᱚᱸᱞᱮ ᱡᱚᱢ ᱠᱚᱛᱷᱮᱱ ᱜᱮᱭᱟ ᱥᱟᱶᱛᱮ ᱱᱩᱠᱩ ᱠᱚᱠᱚᱨ ᱠᱚᱦᱚᱸᱞᱮ ᱡᱚᱢ ᱠᱚᱛᱷᱮᱱ ᱜᱮᱭᱟ ᱾ ᱛᱚ ᱜᱚᱜᱚᱨ ᱪᱮᱬᱮ ᱠᱚ ᱫᱩᱸᱫᱩ ᱪᱮᱬᱮ ᱠᱚᱫᱚᱯᱮ ᱡᱚᱢ ᱠᱚ ᱛᱟᱦᱮᱱ ᱜᱮᱭᱟ ᱥᱮ ᱵᱟᱝ
ᱦᱮᱸ ᱟᱫᱚ ᱟᱞᱮ ᱥᱮᱫ ᱦᱚᱸ ᱦᱮᱸ ᱩᱱᱠᱩ ᱫᱚᱠᱚ ᱧᱟᱢᱚᱜ ᱜᱮᱭᱟ ᱛᱟᱨᱮ ᱫᱟᱨᱮ ᱠᱚ ᱢᱮᱱᱟᱜ ᱜᱮᱭᱟ ᱤᱱᱟᱹ ᱛᱮ ᱠᱚᱠᱚᱨ ᱪᱮᱬᱮ ᱠᱚᱫᱚ ᱠᱚ ᱧᱟᱢᱚᱜ ᱜᱮᱭᱟ᱾ ᱛᱟᱦᱚᱞᱮ ᱟᱨ ᱟᱯᱮ ᱥᱮᱫ ᱫᱚ ᱩᱱᱠᱩ ᱤᱭᱟᱹ ᱠᱚᱫᱚ ᱠᱚ ᱧᱟᱢᱚᱜ ᱜᱮᱭᱟ ᱥᱮ ᱵᱟᱝ ᱩᱱᱠᱩ ᱡᱮᱢᱚᱱ ᱫᱩᱱᱫᱩ ᱪᱮᱫ ᱞᱮᱠᱟ ᱠᱚ ᱧᱟᱢᱚᱜ ᱜᱮᱭᱟ ᱟᱞᱮ ᱥᱮᱫ ᱢᱟ ᱛᱟᱞᱮ ᱫᱟᱨᱮ ᱢᱮᱱᱟᱜ-ᱟ ᱫᱚᱢᱮ ᱧᱟᱢᱚᱜ ᱜᱮᱭᱟ ᱟᱯᱮᱥᱮᱫ ᱫᱚ ᱪᱮᱫ ᱞᱮᱠᱟ ᱠᱚ ᱧᱟᱢᱚᱜ-ᱟ
ᱟᱲᱤᱤ ᱡᱟᱹᱥᱛᱤ ᱠᱷᱛᱤᱨ ᱛᱮ ᱠᱚᱠᱚᱨ ᱫᱩᱱᱫᱩ ᱩᱱᱠᱩ ᱫᱚ ᱡᱟᱹᱥᱛᱤ ᱠᱚ ᱧᱟᱢᱚᱜ-ᱟ ᱵᱷᱟᱫᱩᱲ ᱦᱚᱸ ᱥᱟᱶᱛᱮ ᱡᱟᱦᱟᱸᱭ ᱫᱚ ᱡᱟᱦᱟᱸ ᱫᱚ ᱛᱩᱲ ᱜᱩᱰᱩᱧ ᱞᱟᱹᱭᱟ ᱛᱩᱲ ᱜᱩᱰᱩ ᱦᱚᱸ ᱡᱟᱹᱥᱛᱤ ᱠᱚ ᱧᱟᱢᱚᱜᱼᱟ ᱟᱯᱮ ᱥᱮᱫ, ᱚ ᱦᱚᱸ ᱚᱱᱠᱟ ᱛᱩᱲ ᱜᱩᱰᱩ ᱡᱤᱱᱤᱥ ᱫᱚ ᱵᱟᱯᱮ ᱧᱮᱞ ᱟᱠᱟᱫ ᱠᱚᱣᱟ?
ᱪᱮᱞᱮ?
ᱛᱩᱲ ᱜᱩᱰᱩ ᱛᱩᱲ ᱜᱩᱰᱩ,
ᱛᱩᱲ ᱜᱩᱰᱩ ᱦᱮᱸ ᱛᱩᱲ ᱜᱩᱰᱩ ᱦᱚᱸ ᱩᱱᱠᱩ ᱢᱟ ᱟᱹᱰᱤ ᱪᱚᱨᱟ ᱠᱚ ᱵᱩᱡᱷᱟᱹᱜᱼᱟ ᱡᱚᱢ ᱨᱮ ᱟᱞᱮ ᱫᱚ ᱜᱚᱡ ᱫᱚᱞᱮ ᱜᱚᱡ ᱠᱟᱜ ᱠᱚᱣᱟ᱾ ᱛᱟᱯᱚᱨᱮ ᱩᱱᱠᱩ ᱢᱟ ᱦᱟᱯᱟ ᱢᱚᱴᱟ ᱦᱟᱯᱟ ᱫᱮ ᱵᱟᱠᱚ ᱵᱩᱡᱩᱜ ᱟᱠᱚ ᱾ ᱥᱟᱹᱜ ᱤᱫᱤ ᱪᱷᱤᱴᱠᱤ ᱛᱮᱠᱚ ᱜᱩᱡᱩᱜ ᱜᱮᱭᱟ, ᱟᱫᱚ ᱟᱯᱮᱫ ᱫᱚ ᱪᱤᱠᱟ, ᱯᱮ ᱥᱮᱫᱽᱨᱟ ᱠᱚᱣᱟ ᱛᱟᱦᱚᱞᱮ ᱩᱱᱠᱩ ᱫᱚ?
ᱦᱳᱭ ᱟᱹᱰᱤ ᱡᱟᱹᱥᱛᱤ ᱜᱮᱞᱮ ᱥᱮᱸᱫᱽᱨᱟ ᱫᱚᱞᱮ ᱥᱮᱸᱫᱽᱨᱟ ᱠᱚᱣᱟ, ᱟᱨ ᱡᱚᱢ ᱦᱚᱸ ᱵᱷᱟᱜᱮᱞᱮ ᱡᱚᱢ ᱫᱚᱞᱮ ᱡᱚᱢ ᱠᱚᱛᱷᱮᱱ ᱜᱮᱭᱟ ᱾ ᱟᱫᱚ ᱟᱯᱮᱜᱮ ᱚᱠᱟ ᱞᱮᱠᱟᱯᱮ ᱡᱚᱢ ᱠᱚ ᱛᱟᱦᱮᱱ ᱜᱮᱭᱟ, ᱥᱮ ᱵᱟᱝ ᱚᱱᱠᱟ ᱞᱮᱠᱟ ᱛᱚᱫ
ᱟᱞᱮ ᱦᱚᱸ ᱚᱱᱠᱟ ᱥᱮᱸᱫᱽᱨᱟ ᱜᱮᱞᱮ ᱪᱟᱞᱟᱜ ᱜᱮᱭᱟ ᱛᱟᱯᱚᱨᱮᱼᱼ ᱚᱱᱠᱟ ᱦᱚᱞᱮ ᱜᱚᱡ ᱠᱚᱜᱮᱭᱟ ᱟᱫᱚ ᱩᱱᱠᱩ ᱫᱚ ᱠᱟᱹᱴᱤᱡ ᱜᱮ ᱵᱤᱥᱤ ᱵᱷᱟᱜᱽ